ᱦᱮᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ᱾ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ ᱛᱚ?
ᱦᱳᱭ ᱜᱚᱝᱠᱮ ᱱᱟᱯᱟᱭ ᱜᱮ ᱟᱸᱡᱚᱢ ᱠᱟᱱᱟ᱾ ᱮᱨᱯᱚᱨ ᱟᱹᱞᱤᱧᱟᱜ ᱜᱮ ᱱᱟᱯᱟᱭ ᱟᱸᱡᱚᱢᱚᱜ ᱠᱟᱱᱟ ᱛᱚ?
ᱦᱮᱸ ᱱᱟᱯᱟᱭ ᱟᱸᱡᱚᱜ ᱠᱟᱱᱟ᱾
ᱚ ᱟᱪᱪᱷᱟ ᱜᱚᱝᱠᱮ ᱢᱮᱱᱫᱟᱞᱤᱧ ᱱᱟᱯᱟᱭ ᱵᱟᱲᱟᱭ ᱜᱮᱭᱟᱵᱮᱱ ᱥᱮ ᱥᱟᱶᱛᱮ ᱟᱯᱮ ᱚᱲᱟᱜ ᱦᱚᱲ ᱠᱚ ᱱᱟᱯᱟᱭ ᱜᱮᱭᱟ ᱠᱚ ᱥᱮ?
ᱦᱮᱸ ᱡᱚᱛᱚ ᱜᱮ ᱱᱟᱯᱟᱭ ᱜᱮ ᱚᱲᱟᱜ ᱦᱚᱲ ᱦᱚᱸ ᱱᱤᱡᱮ ᱦᱚᱸ᱾
ᱟᱪᱪᱷᱟ ᱟᱪᱪᱷᱟ᱾ ᱦᱳᱭ ᱜᱚᱢᱠᱮ ᱟᱹᱞᱤᱧ ᱦᱚᱸ ᱱᱟᱯᱟᱭ ᱜᱮ ᱥᱟᱶᱛᱮ ᱥᱟᱱᱟᱢ ᱚᱲᱟᱜ ᱦᱚᱲ ᱱᱟᱹᱭᱜᱮ ᱱᱟᱯᱟᱭ ᱜᱮ ᱢᱮᱱᱟᱜ ᱟᱠᱟᱫ ᱞᱮᱭᱟ ᱾
ᱟᱪᱪᱷᱟ᱾ ᱛᱟᱦᱚᱞᱮ ᱦᱚᱞᱟ ᱟᱨᱡᱮᱱᱴᱤᱱᱟ ᱦᱮᱸ,
ᱦᱳᱭ ᱞᱟᱹᱭᱵᱮᱱ ᱞᱟᱹᱭᱵᱮᱱ ᱞᱟᱹᱭᱵᱮᱱ᱾
ᱦᱚᱞᱟ ᱟᱨᱡᱮᱱᱴᱤᱱᱟ ᱮᱥᱯᱮᱱ ᱱᱟᱜ ᱠᱷᱮᱞ ᱵᱮᱱ ᱧᱮᱞ ᱠᱮᱫᱟ ᱥᱮ ᱵᱟᱝ ᱛᱟᱦᱚᱞᱮ?
ᱦᱚᱭ ᱜᱚᱢᱠᱮ ᱧᱮᱞ ᱢᱮᱱ ᱛᱮᱜᱮ ᱱᱟᱦᱟᱜ ᱟᱹᱰᱤ ᱧᱤᱫᱟᱹ ᱦᱟᱹᱵᱤᱡ ᱠᱩᱨᱩᱢᱩᱴᱩ ᱨᱮ ᱵᱮᱸᱜᱮᱫ ᱛᱟᱦᱮᱸ ᱦᱩᱭ ᱞᱮᱱᱟ᱾ ᱢᱮᱱᱠᱷᱟᱱ ᱚᱱᱟ ᱧᱮᱞ ᱚᱠᱛᱚ ᱜᱮ ᱱᱟᱦᱟᱜ ᱠᱤᱪᱷᱩ ᱜᱷᱟᱹᱲᱤᱡ ᱢᱟᱲᱟᱝ ᱱᱟᱦᱟᱜ ᱡᱟᱹᱯᱤᱫ ᱩᱰᱩᱠ ᱜᱚᱫᱱᱟ ᱟᱫᱚ ᱮᱠᱟᱞ ᱜᱮ ᱱᱟᱦᱟᱜ ᱦᱤᱲᱤᱧ ᱥᱟᱹᱨᱤ ᱦᱩᱭᱱᱟ᱾
ᱚ ᱢᱟᱱᱮ ᱠᱷᱮᱞ ᱫᱚ ᱵᱟᱵᱤᱱ ᱧᱮᱞ ᱠᱟᱜᱼᱟ ᱛᱟᱦᱚᱞᱮ?
ᱵᱟᱝ ᱧᱮᱞ ᱦᱩᱭ ᱞᱮᱱᱟ ᱜᱚᱝᱠᱮ᱾ ᱦᱳᱭ ᱜᱚᱝᱠᱮ ᱵᱟᱝ ᱧᱮᱞ ᱦᱩᱭ ᱞᱮᱱᱟ ᱛᱮᱦᱮᱧ ᱧᱮᱞ ᱵᱟᱲᱟ ᱦᱩᱭᱩᱜ ᱠᱟᱱᱟ ᱚᱱᱠᱟ ᱚᱱᱟ ᱠᱚᱨᱮᱱᱟᱜ ᱤᱭᱟᱹ ᱠᱚ ᱦᱩᱸ
ᱚ
ᱟᱫᱚ ᱜᱚᱢᱠᱮ ᱡᱟᱠᱜᱮ ᱦᱚᱭ ᱛᱳᱜ᱾ ᱦᱮᱸ ᱢᱮᱥᱤ ᱛᱟᱠᱚᱣᱟᱜ ᱦᱚᱞᱟ ᱫᱚ ᱠᱚᱢ ᱡᱩᱨᱤ ᱛᱟᱦᱮᱸ ᱞᱮᱱ ᱛᱟᱠᱚᱣᱟ ᱢᱮᱱᱫᱚ ᱟᱨᱡᱮᱱᱴᱤᱱᱟᱜ ᱾ ᱠᱟᱹᱴᱤᱡ ᱰᱤᱯᱷᱮᱱᱥ ᱟᱹᱰᱤ ᱠᱚ ᱰᱤᱯᱷᱮᱱᱥᱤ ᱠᱮ ᱛᱟᱦᱮᱱᱟᱜ ᱮᱭ ᱠᱟᱨᱚᱱ ᱛᱮ ᱱᱟᱦᱟᱜ ᱠᱚ ᱦᱟᱨᱟᱣ ᱠᱟᱱᱟ᱾
ᱦᱮᱸ ᱦᱮᱸ᱾ ᱮᱥᱯᱮᱱ ᱵᱷᱟᱜᱮ ᱠᱚ ᱠᱷᱮᱞ ᱠᱟᱫᱟ ᱦᱚᱞᱟ ᱦᱚᱞᱟ ᱫᱚ ᱥᱮᱢᱤ ᱯᱷᱟᱭᱱᱟᱞ ᱥᱯᱮᱱ ᱫᱚ ᱢᱟᱱᱮ ᱦᱩᱰᱤᱧ ᱯᱟᱥ ᱵᱷᱟᱜᱮ ᱠᱚ ᱠᱷᱮᱞ ᱜᱮᱭᱟ ᱪᱷᱚ ᱢᱟᱱᱮ ᱦᱮᱸᱥᱮ ᱵᱟᱝ, ᱞᱟᱦᱟ ᱠᱷᱚᱱ ᱜᱮ ᱧᱮᱞ ᱟᱹᱜᱩ ᱦᱩᱭ ᱟᱠᱟᱱᱟ ᱟᱨ ᱩᱱᱠᱩ ᱫᱚ ᱥᱩᱴᱟᱨ ᱠᱚ ᱴᱷᱤᱠ ᱢᱚᱛᱚ ᱵᱟᱹᱱᱩᱜ ᱠᱚᱛᱟ ᱠᱚᱣᱟ ᱠᱤᱱᱛᱩ ᱛᱚᱵᱩᱳ ᱢᱤᱫᱴᱟᱝ ᱢᱚᱴᱟᱢᱩᱴᱤ ᱪᱟᱱᱥ ᱠᱚ ᱧᱟᱢ ᱞᱮᱫᱟ ᱢᱤᱫᱴᱮᱱ ᱠᱚ ᱜᱳᱞ ᱠᱟᱫᱟ ᱟᱨᱠᱤ᱾
ᱦᱳᱭ ᱟᱨ ᱢᱮᱱ ᱞᱮᱠᱷᱟᱱ ᱫᱚ ᱱᱩᱠᱩ ᱡᱮᱢᱚᱱ ᱟᱨᱡᱮᱱᱴᱤᱱᱟ ᱫᱚ ᱵᱷᱟᱹᱜᱤ ᱠᱚ ᱠᱷᱮᱞ ᱠᱮᱭᱟ ᱠᱟᱨᱚᱱ ᱦᱚᱞᱟ ᱫᱚ ᱰᱤᱯᱷᱮᱱᱥᱤᱵᱽ ᱠᱟᱫᱟ ᱠᱚ ᱡᱟᱹᱥᱛᱤ ᱚᱱᱟ ᱠᱟᱨᱚᱱ ᱛᱮ ᱱᱟᱦᱟᱜ ᱵᱟᱝᱠᱚ, ᱮᱥᱠᱳᱨ ᱫᱟᱲᱮ ᱠᱟᱜᱼᱟ᱾ ᱟᱨ ᱵᱟᱝᱠᱷᱟᱱ ᱫᱚ ᱱᱤᱦᱟᱹᱛᱤ ᱤᱥᱠᱩᱨ ᱨᱮᱱᱟᱜ ᱠᱟᱱ ᱛᱟᱠᱚ ᱜᱮᱭᱟ ᱠᱟᱨᱚᱱ ᱦᱚᱞᱟ ᱫᱚ ᱪᱮᱫ ᱞᱮᱠᱟ ᱢᱚᱱᱳ ᱵᱷᱟᱵ ᱠᱟᱛᱮ ᱠᱚ ᱠᱷᱮᱞ ᱠᱟᱫᱟ ᱩᱱᱠᱩ ᱟᱜ ᱢᱚᱱᱮ ᱵᱟᱰᱟᱭᱟᱭ ᱵᱟᱝᱠᱷᱟᱱ ᱫᱚ ᱮᱴᱟᱜ ᱫᱤᱱ ᱫᱚ ᱱᱟᱦᱟᱜ ᱚᱱᱠᱟ-
ᱦᱮᱸ ᱛᱟᱨᱯᱚᱨ ᱨᱮᱰ ᱠᱟᱨᱰ ᱢᱤᱫ ᱦᱚᱲᱮ ᱡᱚᱢ ᱠᱮᱫ ᱛᱟᱠᱚᱣᱟ ᱛᱚ ᱫᱚᱥ ᱡᱚᱱ ᱱᱟ ᱠᱚ᱾ ᱚᱱᱟ ᱦᱚᱸ ᱢᱮᱫᱴᱮᱱ ᱤᱭᱟᱹ ᱧᱩᱨᱦᱩᱭᱮᱱ ᱛᱟᱠᱚᱣᱟ ᱩᱱᱠᱩ ᱢᱚᱫᱽᱫᱷᱮ ᱨᱮ ᱟᱨᱠᱤ ᱯᱨᱚᱵᱷᱟᱵᱽ᱾
ᱟᱪᱪᱷᱟ ᱟᱪᱪᱷᱟ ᱦᱮᱸ ᱱᱤᱭᱟᱹ ᱛᱮᱜᱮ ᱚᱱᱠᱟ ᱫᱚ ᱦᱩᱭ ᱵᱟᱲᱟᱜ ᱜᱮᱭᱟ ᱟᱨ- ᱠᱷᱮᱞᱳᱜ ᱛᱟᱞᱟ ᱨᱮᱫᱚ ᱚᱱᱠᱟ ᱨᱟᱹᱜᱤᱭᱟᱹ᱾ ᱦᱳᱭ ᱫᱚ ᱦᱩᱭ ᱜᱚᱫᱚᱜ ᱜᱮᱭᱟ ᱟᱨ ᱚᱱᱟ ᱞᱟᱹᱜᱤᱫ ᱥᱟᱱᱛᱚ ᱞᱟᱹᱜᱤᱫ ᱛᱮ ᱦᱟᱜ ᱚᱱᱟ ᱨᱮᱰ ᱠᱟᱨᱰ ᱫᱚᱠᱚ ᱮᱢᱟ ᱵᱚᱱ ᱜᱮᱭᱟ᱾
ᱦᱮᱸ ᱦᱮᱸ
ᱦᱳᱭ ᱟᱫᱚ ᱜᱚᱝᱠᱮ ᱡᱟᱜ ᱜᱮ ᱟᱹᱰᱤ ᱫᱩᱠ ᱨᱮᱱᱟᱜ ᱠᱟ- ᱛᱷᱟ ᱟᱨ ᱜᱚᱝᱠᱮ ᱨᱟᱹᱥᱠᱟᱹ ᱨᱮᱱᱟᱜ ᱦᱚᱸ ᱠᱟᱛᱷᱟ-
ᱛᱟᱦᱚᱞᱮ ᱟᱹᱵᱤᱱ ᱟᱹᱵᱤᱱ ᱫᱚ ᱟᱹᱵᱤᱱ ᱫᱚ ᱢᱟᱱᱮ ᱚᱠᱟ ᱫᱚ ᱴᱤᱢ ᱵᱤᱱ ᱥᱟᱯᱳᱨᱴ ᱮᱫ ᱛᱟᱦᱮᱸᱫ?
ᱜᱚᱝᱠᱮ ᱚᱱᱠᱟ ᱫᱚ ᱟᱹᱞᱤᱧ ᱫᱚ ᱱᱟᱜ ᱢᱤᱥᱤ ᱨᱮᱱ ᱥᱟᱯᱳᱴᱟᱨ ᱠᱟᱱ ᱜᱮᱭᱟᱞᱤᱧ ᱢᱮᱱᱠᱷᱟᱱ ᱦᱚᱞᱟ ᱫᱚ ᱱᱟᱦᱟᱜ ᱟᱹᱞᱤᱧ- ᱯᱳᱭᱞᱳ ᱞᱤᱧ ᱞᱟᱹᱭ ᱞᱮᱜ-ᱟ ᱡᱮ ᱵᱟᱝ ᱦᱟᱨᱟ ᱦᱟᱨᱟᱜ ᱟᱠᱚ ᱦᱟᱸᱜ ᱟᱨᱡᱮᱱᱴᱤᱱᱟ ᱫᱚ᱾
ᱦᱩᱸ ᱠᱟᱨᱚᱱ- ᱟᱸᱜ ᱱᱩᱠᱩᱣᱟᱜ ᱟᱸᱜ ᱳᱭᱮᱴ ᱧᱮᱞ ᱠᱟᱛᱮᱫ ᱜᱮ ᱦᱟᱸᱜ ᱞᱤᱧ ᱵᱩᱡᱽ ᱠᱟᱫᱟ ᱢᱮᱱ- ᱟᱭᱢᱟ ᱟᱭᱢᱟ ᱥᱟᱯᱳᱴᱟᱨ ᱫᱚ ᱱᱟᱜ ᱢᱤᱥᱤ ᱥᱟᱞᱟᱜ ᱜᱮ ᱠᱚ ᱛᱟᱦᱮᱸ ᱠᱟᱱᱟ ᱢᱮᱱᱠᱷᱟᱱ ᱟᱹᱞᱤᱧ ᱫᱚ ᱱᱟᱦᱟᱜ-
ᱞᱟᱹᱭ ᱜᱟᱱᱚᱜᱼᱟ ᱢᱟᱱᱮ- ᱟᱵᱚ ᱫᱤᱥᱚᱢ ᱨᱮᱦᱚᱸ ᱢᱟᱱᱮ ᱢᱮᱥᱤ ᱨᱤᱱ ᱢᱟᱱᱮ ᱟᱨᱡᱮᱱᱴᱤᱱᱟ ᱥᱟᱯᱚᱴᱟᱨ ᱜᱮ ᱵᱮᱥᱤ ᱢᱮᱱᱟᱜ ᱠᱚᱣᱟ᱾ ᱠᱟᱨᱚᱱ ᱦᱚᱞᱟ ᱠᱷᱮᱞ ᱧᱮᱞ ᱞᱤᱧ ᱥᱮᱱ ᱞᱮᱱᱟ ᱛᱚ ᱢᱟᱱᱮ- ᱱᱤᱭᱟᱹ ᱱᱤᱭᱟᱹ ᱫᱷᱟᱣ ᱛᱚ ᱢᱟᱱᱮ ᱯᱨᱚᱛᱮᱠᱴᱤ ᱵᱞᱚᱠ ᱵᱞᱚᱠ ᱠᱚᱨᱮ ᱢᱟᱱᱮ ᱯᱚᱭᱥᱟ ᱠᱚ ᱮᱢ ᱠᱟᱫᱟ ᱢᱟᱱᱮ ᱤᱭᱟᱹ- ᱰᱤᱥᱯᱞᱮ ᱞᱟᱜᱟᱣ ᱞᱟᱹᱜᱤᱫ ᱛᱚ ᱠᱷᱮᱞ ᱧᱮᱞ- ᱪᱟᱞᱟᱣ ᱦᱩᱭ ᱞᱮᱱᱟ ᱟᱨᱠᱤ ᱧᱮᱞ ᱦᱩᱭᱩᱜ ᱠᱟᱱ ᱛᱟᱦᱮᱸᱫ ᱢᱟᱱᱮ ᱥᱯᱮᱱ ᱨᱮᱱ ᱥᱟᱯᱚᱴᱟᱨ ᱟᱨ ᱛᱟᱨ ᱯᱚᱨᱮ ᱮᱢᱱᱤ- ᱟᱨᱡᱮᱱᱴᱤᱱᱟ ᱨᱤᱱ ᱥᱟᱯᱚᱴᱟᱨ ᱜᱮ ᱵᱮᱥᱤ ᱜᱮᱭᱟ ᱠᱚ ᱠᱟᱨᱚᱱ- ᱢᱟᱱᱮ ᱵᱮᱥᱤᱨ ᱵᱷᱟᱜᱽ ᱦᱚᱲᱜᱮ ᱢᱟᱱᱮ ᱢᱤᱥᱤ ᱥᱮᱫ ᱥᱟᱯᱚᱴᱟᱨ ᱠᱚ ᱛᱟᱦᱮᱸ ᱞᱮᱱᱟ ᱟᱨᱠᱤ᱾
ᱦᱳᱭ ᱜᱚᱢᱠᱮ ᱟᱞᱤᱧ ᱫᱚ ᱢᱮᱱ ᱜᱟᱱᱚᱜ-ᱟ ᱱᱩᱠᱩ ᱮ- ᱱᱩᱠᱩ ᱠᱚᱫᱚ ᱱᱟᱦᱟᱜ ᱩᱱᱟᱹᱜ ᱴᱟᱜ ᱥᱟᱯᱚᱴᱟᱨ ᱫᱚ ᱵᱟᱝ ᱠᱟᱱ ᱛᱟᱹᱞᱤᱧᱟ ᱠᱚ ᱮᱠ ᱱᱟᱢᱵᱟᱨ ᱥᱟᱯᱚᱴᱟᱨ ᱫᱚ ᱠᱟᱱ ᱛᱟᱹᱞᱤᱧᱟ ᱠᱚ ᱱᱟᱦᱟᱜ ᱤᱭᱟᱹ- ᱮᱸ ᱢᱮᱱ ᱫᱚ ᱯᱚᱨᱛᱩᱜᱮᱞ ᱨᱮᱱ- ᱨᱳᱱᱟᱞᱰᱳ ᱦᱳᱭ ᱨᱳᱱᱟᱞᱰᱳ ᱨᱳᱱᱟᱞᱰᱳ ᱞᱮᱠᱟᱱ ᱛᱟᱹᱞᱤᱧᱟᱹ ᱱᱟᱢᱵᱟᱨ ᱚᱣᱟᱱ ᱠᱷᱤᱞᱟᱲᱤ ᱫᱚ- ᱦᱮᱸ ᱟᱫᱚ ᱡᱟᱠᱜᱮ ᱱᱤᱛᱚᱜ ᱫᱚ ᱱᱟᱦᱟᱜ ᱢᱤᱥᱤ ᱥᱮᱱ ᱜᱮ ᱥᱟᱯᱳᱨᱴ-
ᱟᱫᱚ ᱱᱤᱛᱚᱜ ᱫᱚ ᱩᱱᱠᱩ ᱜᱮ ᱥᱟᱯᱚᱴ ᱠᱚ ᱦᱩᱭᱩᱜ-ᱟ ᱦᱮᱸᱥᱮ ᱵᱟᱝ ᱢᱟᱱᱮ ᱱᱤᱡᱮ ᱱᱤᱡᱮ ᱦᱚᱸ ᱵᱨᱟᱡᱤᱞ ᱴᱤᱢ ᱥᱟᱯᱚᱴᱟᱨ ᱠᱟᱱᱟᱢ ᱛᱚ- ᱵᱨᱟᱡᱤᱞ ᱛᱚ ᱠᱚ ᱦᱟᱨᱟᱣᱱᱟ ᱛᱟᱦᱚᱞᱮ- ᱟᱫᱚ ᱠᱷᱟᱨᱟᱯ ᱞᱤᱧ ᱵᱩᱡᱷᱟᱹᱣ ᱠᱮᱫᱟ ᱦᱟᱱᱮ ᱤᱡᱤᱯᱴ ᱨᱮᱱᱟᱜ ᱠᱷᱮᱞ ᱥᱚᱢᱚᱭ ᱵᱩᱡ ᱠᱮᱫᱟ ᱵᱤᱱ᱾ ᱢᱟᱱᱮ ᱮᱢᱚᱱ ᱵᱷᱟᱵᱛᱮ ᱤᱡᱤᱯᱴ ᱠᱚ ᱦᱟᱨᱟᱣ ᱠᱮᱫ ᱠᱚᱣᱟ ᱢᱟᱱᱮ- ᱠᱳᱱᱳ ᱤᱭᱟᱹ ᱵᱟᱹᱱᱩᱜ ᱪᱮᱫ ᱵᱟᱱᱩᱜ ᱢᱟᱱᱮ ᱡᱚᱠᱷᱚᱱ ᱛᱚᱠᱷᱚᱱ ᱢᱟᱱᱮ ᱯᱮᱞᱮᱱᱴᱤᱠ ᱠᱚ ᱮᱢᱟᱜ ᱠᱚᱣᱟ ᱢᱟᱱᱮ- ᱠᱚᱱᱚ ᱯᱷᱟᱩᱞ ᱥᱮ ᱨᱚᱠᱚᱢ ᱵᱟᱝ ᱛᱟᱦᱮᱸ ᱞᱮᱱᱟ ᱰᱤ ᱵᱚᱠᱥ ᱯᱮᱞᱮ ᱮᱠᱴᱤᱝ ᱠᱟᱛᱮ ᱯᱷᱟᱩᱞ᱾ ᱠᱟᱛᱮᱫ ᱮᱢᱟ ᱠᱚ ᱠᱟᱱᱟ ᱠᱚ ᱚᱱᱟ ᱠᱚ ᱧᱮᱞ ᱠᱟᱛᱮᱫ ᱟᱫᱚ ᱟᱨᱡᱮᱱᱴᱤᱱᱟ ᱯᱚᱨᱛᱤ ᱢᱟᱱᱮ ᱟᱞᱤᱧ ᱦᱚᱸ ᱤᱭᱟᱹ ᱛᱟᱦᱮᱸ ᱞᱮᱱ- ᱛᱟᱞᱤᱧ ᱢᱮᱫᱴᱮᱱ ᱡᱮ ᱟᱨᱡᱮᱱᱴᱤᱱᱟ ᱪᱮᱛᱟᱱ ᱨᱮ ᱢᱮᱫᱴᱮᱱ ᱤᱭᱟᱹ ᱛᱟᱦᱮᱸ ᱞᱮᱱᱟ ᱡᱮ ᱥᱟᱯᱚᱴ- ᱠᱚ ᱦᱩᱭᱩᱜ ᱛᱟᱦᱮᱸᱫ ᱞᱟᱦᱟᱛᱮ ᱡᱮᱢᱚᱱ ᱫᱩ ᱦᱟᱡᱟᱨ ᱵᱟᱭᱤᱥ ᱥᱟᱞ ᱨᱮ ᱡᱚᱠᱷᱚᱱ ᱯᱷᱨᱟᱱᱥ ᱟᱨ ᱤᱭᱟᱹ ᱠᱚ ᱨᱟᱠᱟᱵ ᱞᱮᱱᱟ ᱟᱨᱡᱮᱱᱴᱤᱱᱟ᱾ ᱩᱱ ᱥᱚᱢᱚᱭ ᱫᱚ ᱟᱨᱡᱮᱱᱴᱤᱱᱟ- ᱥᱟᱯᱚᱴᱟᱨ ᱜᱮ ᱛᱟᱦᱮᱸ ᱦᱩᱭ ᱞᱮᱱᱟ᱾ ᱛᱚ ᱱᱤᱭᱟᱹ ᱫᱷᱟᱣ ᱮᱢᱚᱱ ᱢᱟᱱᱮ ᱚᱱᱮ ᱦᱩᱰᱤᱧ ᱦᱩᱰᱤᱧ ᱫᱮᱥ ᱠᱚ ᱥᱟᱞᱟᱜ ᱮᱢᱚᱱ- ᱤᱭᱟᱹ ᱠᱚ ᱤᱭᱟᱹ ᱠᱮᱫᱟ᱾ ᱚᱱᱟ ᱠᱚ ᱧᱮᱞ ᱠᱟᱛᱮ ᱠᱷᱟᱨᱟᱯ ᱵᱩᱡᱷᱟᱹᱣ ᱮᱱᱟ ᱢᱤᱫᱴᱮᱱ ᱢᱚᱱᱮ ᱨᱮ ᱢᱤᱫᱴᱮᱱ ᱨᱟᱹᱜᱤ ᱡᱮ ᱱᱩᱠᱩ ᱱᱚᱝᱠᱟ ᱢᱟᱱᱮ- ᱴᱟᱠᱟ ᱤᱭᱟᱹᱛᱮ ᱱᱚᱝᱠᱟᱭ ᱫᱟᱠᱚ ᱚᱱᱟ ᱟᱭᱯᱤ ᱮᱞ ᱞᱮᱠᱟ ᱪᱟᱞᱟᱜ ᱠᱟᱱᱟ ᱢᱮᱪ ᱯᱷᱤᱠᱥᱤᱝ᱾ ᱛᱚ ᱚᱱᱟ ᱠᱷᱟᱹᱛᱤᱨ ᱟᱫᱚ ᱮᱥᱯᱮᱱ ᱥᱟᱯᱚᱴᱟᱨ ᱞᱤᱧᱼᱼ ᱛᱟᱦᱮᱸ ᱞᱮᱱᱟ ᱦᱚᱞᱟ ᱫᱚ ᱟᱨᱠᱤ᱾
ᱦᱳᱭ ᱟᱨ ᱚᱱᱠᱟ ᱫᱚ ᱱᱟᱦᱟᱜ ᱟᱞᱮ ᱱᱚᱣᱟ᱾ ᱠᱚᱨᱮ ᱫᱚ ᱱᱟᱦᱟᱜ ᱟᱭᱢᱟ ᱟᱭᱢᱟ ᱜᱮ ᱢᱤᱠᱥᱤ ᱥᱟᱯᱚᱴᱟᱨ ᱠᱚ ᱛᱟᱦᱮᱸ ᱠᱟᱱᱟ ᱢᱮᱱᱫᱚᱼᱼ ᱟᱨᱡᱮᱱᱴᱤᱱᱟ ᱟᱫᱚ ᱩᱱᱠᱩ ᱩᱱᱠᱩ ᱵᱤᱨᱳᱫᱽ ᱨᱮ ᱟᱹᱞᱤᱧ ᱞᱤᱧᱼᱼ ᱛᱤᱸᱜᱩᱭᱮᱱᱟ ᱟᱫᱚ ᱠᱚ ᱢᱮᱛᱟ ᱟᱞᱤᱧ ᱠᱟᱱᱟ ᱛᱤᱱᱟᱹᱜ ᱴᱟᱠᱟ ᱨᱮᱱᱟᱜ ᱵᱮᱰ ᱵᱚᱱ ᱥᱟᱵᱟ ᱦᱮᱸ ᱚᱱᱠᱟᱱᱟᱜ ᱢᱤᱫᱴᱤᱡ ᱨᱚᱲ ᱨᱚᱯᱚᱲᱼᱼ ᱨᱚᱲᱼᱨᱚᱯᱚᱲ ᱦᱩᱭᱮᱱᱟ ᱦᱮᱸ ᱟᱫᱚᱼᱼ ᱯᱚᱨᱮ ᱟᱹᱞᱤᱧ ᱡᱟᱹᱯᱤᱫ ᱮᱵᱷᱮᱱ ᱠᱟᱛᱮᱫ ᱞᱤᱧ ᱧᱮᱞ ᱮᱫᱟ ᱵᱟᱵᱟ ᱨᱮ ᱢᱤᱫᱴᱤᱡ ᱠᱚ ᱜᱳᱞ ᱟᱠᱟᱫᱼᱟ᱾ ᱥᱮ ᱢᱤᱫᱴᱤᱡ ᱜᱳᱞ ᱛᱮᱠᱚ ᱩᱭᱤᱱ ᱟᱠᱟᱱᱟ᱾
ᱛᱟᱯᱚᱨ ᱦᱚᱞᱟ ᱫᱚ ᱢᱟᱱᱮ ᱢᱟᱱᱮ ᱟᱨᱡᱮᱱᱴᱤᱱᱟ ᱵᱚᱞ ᱦᱚᱸ ᱩᱱᱠᱩᱣᱟᱜ ᱡᱟᱸᱜᱟ ᱨᱮ ᱠᱷᱩᱵ ᱠᱚᱢ ᱢᱟᱱᱮᱼᱼ ᱤᱥᱯᱤᱱᱟᱜ ᱡᱟᱸᱜᱟ ᱨᱮᱜᱮ ᱵᱮᱥᱤ ᱵᱚᱞᱮ ᱛᱟᱦᱮᱸ ᱞᱮᱱᱟ ᱯᱨᱟᱭ ᱞᱟᱹᱭ ᱜᱟᱱᱚᱜᱼᱟ ᱥᱟᱴ ᱥᱳᱛᱚᱨ ᱢᱤᱱᱤᱴ ᱤᱥᱯᱤᱱᱟᱜ ᱡᱟᱸᱜᱟ ᱨᱮᱜᱮ ᱵᱚᱞ᱾
ᱦᱳᱭ ᱜᱚᱝᱠᱮ ᱟᱨ ᱢᱮᱱ ᱜᱟᱱᱚᱜᱼᱟ ᱱᱩᱠᱩ ᱟᱨᱡᱮᱱᱴᱤᱱᱟ ᱫᱚ ᱢᱮᱱᱫᱚ ᱟᱹᱰᱤ᱾
ᱟᱨ ᱮᱴᱮᱠᱤᱝ ᱮᱴᱮᱠᱤᱝ ᱨᱮᱦᱚᱸ ᱢᱟᱱᱮ ᱠᱷᱩᱵ ᱠᱚᱢ ᱠᱚ ᱪᱟᱞᱟᱣ ᱟᱠᱟᱱᱟ ᱟᱨᱡᱮᱱᱴᱤᱱᱟ ᱦᱚᱞᱟ ᱫᱚ᱾ ᱢᱟᱱᱮ ᱢᱟᱱᱮ ᱠᱷᱩᱵ ᱠᱚᱢ ᱢᱟᱱᱮ ᱵᱟᱨᱭᱟ ᱯᱮᱭᱟ ᱚᱱᱼᱚᱱᱠᱟ ᱠᱚ ᱮᱴᱮᱠ ᱟᱠᱟᱫᱟ ᱟᱨᱠᱤ᱾
ᱦᱳᱭ ᱱᱩᱠᱩ ᱡᱮᱢᱚᱱ ᱟᱨᱡᱮᱱᱴᱤᱱᱟ ᱢᱮᱱ ᱫᱚ ᱱᱩᱠᱩ ᱫᱚ ᱱᱟᱦᱟᱜ ᱟᱹᱰᱤ ᱞᱳ ᱠᱳᱣᱟᱞᱤᱴᱤ ᱴᱤᱢ ᱥᱟᱞᱟᱜ ᱡᱚᱲ ᱡᱚᱲ ᱛᱮ ᱱᱟᱦᱟᱜ ᱠᱚ ᱨᱟᱠᱟᱵᱼᱼ
ᱦᱮᱸ ᱚᱱᱟ ᱦᱚᱸ ᱠᱟᱛᱷᱟ ᱢᱟᱱᱮ ᱚᱱᱟ ᱚᱱᱟ ᱠᱷᱟᱹᱛᱤᱨ ᱜᱮᱛᱚᱼᱼ ᱠᱟᱛᱷᱟ ᱠᱚ ᱢᱮᱱ ᱟᱨᱡᱮᱱᱴᱤᱱᱟ ᱫᱚ ᱡᱮ ᱠᱚᱢᱤᱴᱤ ᱨᱮᱭᱟᱜ ᱴᱤᱢ ᱠᱟᱱᱟ ᱚᱸᱰᱮ ᱠᱤᱪᱷᱩ ᱫᱤᱱ ᱟᱜᱮ ᱵᱷᱟᱭᱨᱟᱞᱚᱜ ᱠᱟᱱ ᱛᱟᱦᱮᱸ ᱥᱮ ᱫᱚᱢᱮ᱾ ᱢᱟᱱᱮ ᱤᱡᱤᱯᱴ ᱦᱟᱨᱟᱣ ᱯᱚᱨ ᱚᱱᱟ ᱠᱷᱟᱹᱛᱤᱨ ᱜᱮ ᱢᱟᱱᱮᱼᱼ ᱯᱨᱚᱛᱮᱠ ᱵᱟᱨ ᱜᱮ ᱱᱚᱣᱟ ᱫᱚ ᱱᱤᱭᱟᱹ ᱵᱟᱨ ᱫᱚ ᱵᱟᱝ ᱯᱨᱚᱛᱮᱠ ᱵᱟᱨ ᱡᱮᱢᱚᱱᱼᱼ ᱯᱩᱨᱛᱩᱜᱟᱞ ᱡᱮᱢᱚᱱ ᱢᱤᱫᱴᱮᱱ ᱢᱤᱫᱴᱮᱱ ᱴᱤᱢ ᱥᱟᱞᱟᱜ ᱡᱚᱲ ᱡᱚᱲ ᱛᱮ ᱡᱟᱭᱜᱟ ᱠᱷᱚᱱ ᱨᱟᱠᱟᱵ ᱪᱟᱞᱟᱜ ᱠᱟᱱ ᱛᱟᱦᱮᱸᱫ ᱡᱷᱚᱛᱚ ᱵᱷᱟᱜᱤ ᱵᱷᱟᱜᱤᱼᱼ ᱠᱤᱱᱛᱩ ᱱᱩᱠᱩ ᱢᱤᱥᱨᱟ ᱠᱚ ᱢᱟᱱᱮ ᱟᱡᱮᱱᱴᱤᱱᱟᱼᱼ ᱢᱟᱱᱮ ᱟᱹᱰᱤ ᱢᱟᱱᱮ ᱮᱠᱫᱚᱢ ᱱᱟᱣᱟ ᱱᱟᱣᱟ ᱫᱤᱥᱚᱢ ᱥᱟᱞᱟᱜ ᱠᱚ ᱠᱷᱮᱞ ᱠᱟᱫᱟ ᱤᱡᱤᱯᱴ ᱮ ᱢᱟᱱᱮ ᱥᱩᱭᱡᱟᱨᱞᱮᱸᱰ ᱢᱩᱡᱟᱨᱞᱮᱱᱰ ᱱᱚᱜᱼᱱᱚᱝ ᱠᱟᱱ ᱫᱤᱥᱚᱢ ᱥᱟᱞᱟᱜ ᱠᱷᱮᱞ ᱠᱟᱛᱮ ᱠᱚ ᱨᱟᱠᱟᱵ ᱪᱟᱞᱟᱣ ᱟᱠᱟᱱᱟ᱾
ᱦᱳᱭ ᱚᱱᱟᱛᱮ ᱱᱟᱦᱟᱜ ᱠᱚ ᱨᱟᱠᱟᱵ ᱟᱠᱟᱱᱟ ᱱᱤᱦᱟᱹᱛᱤ ᱟᱹᱰᱤ ᱟᱹᱰᱤ ᱟᱭᱢᱟ ᱟᱭᱢᱟ ᱠᱚ ᱥᱟᱯᱚᱴ ᱠᱚ ᱮᱢ ᱟᱠᱟᱫ ᱠᱚᱣᱟ᱾ ᱦᱮᱸ ᱚᱱᱟ ᱠᱟᱨᱚᱱ ᱛᱮ ᱥᱟᱯᱳᱨᱴ ᱮᱢ ᱠᱟᱛᱮᱫ ᱱᱟᱦᱟᱜ ᱢᱩᱪᱟᱹᱫ ᱨᱮᱫᱚ ᱦᱟᱸᱜ ᱯᱷᱟᱭᱫᱟ ᱫᱚ ᱵᱟᱝ ᱦᱩᱭ ᱞᱮᱱ ᱛᱟᱠᱚ ᱜᱮᱭᱟ᱾ ᱦᱮᱸᱼᱼ ᱟᱨ ᱢᱮᱱᱫᱚ ᱥᱟᱯᱳᱨᱴ ᱮᱢ ᱠᱟᱛᱮᱫ ᱦᱚᱸ ᱱᱟᱦᱟᱜᱼᱼ ᱩᱱᱠᱩ ᱠᱚᱫᱚ ᱵᱟᱝᱠᱚ ᱪᱤᱠᱟᱹ ᱫᱟᱲᱮᱭᱟᱜᱼᱟ ᱜᱚᱞᱚᱜ ᱵᱚᱞ ᱫᱚ ᱱᱟᱦᱟᱜ ᱥᱩᱭᱩᱲ ᱫᱚ ᱚᱨᱚᱝ ᱞᱟᱜᱟᱣ ᱟᱠᱚ ᱜᱮᱭᱟ᱾
ᱦᱮᱸ ᱦᱮᱸ ᱛᱟᱦᱚᱞᱮ ᱟᱵᱤᱱ ᱯᱷᱩᱴᱵᱚᱞ ᱠᱚᱵᱤᱱ ᱠᱷᱮᱞ ᱵᱟᱲᱟᱭ ᱜᱮᱭᱟ ᱥᱮ ᱵᱟᱝ?
ᱦᱳᱭ ᱜᱚᱢᱠᱮ ᱯᱷᱩᱴᱵᱚᱞ ᱫᱚ ᱱᱟᱦᱟᱜ ᱟᱹᱰᱤ ᱟᱭᱢᱟ ᱜᱮ ᱠᱷᱮᱞᱚᱜ ᱦᱩᱭᱩᱜ ᱠᱟᱱ ᱛᱟᱦᱮᱱᱟ ᱢᱮᱱᱠᱷᱟᱱ ᱚᱱᱠᱟᱱᱟᱜᱼᱼ ᱠᱟᱹᱴᱤᱡ ᱠᱟᱴᱟ ᱨᱮ ᱤᱥᱠᱨᱮᱪ ᱯᱟᱲᱟᱣᱮᱱ ᱚᱠᱛᱚ ᱠᱷᱚᱱ ᱫᱚ ᱦᱟᱸᱜ ᱯᱷᱩᱴᱵᱚᱞ ᱠᱷᱮᱞᱳᱜ ᱫᱚᱞᱤᱧ ᱵᱟᱹᱜᱤᱭ ᱟᱠᱟᱫᱟ᱾ ᱦᱮᱸ ᱢᱮᱱᱫᱚ ᱠᱟᱹᱴᱤᱡ ᱡᱟᱝ ᱱᱟᱦ ᱯᱟᱲᱟᱜ ᱫᱷᱟᱨᱟ ᱞᱮᱱᱟ ᱟᱫᱚ ᱩᱱ ᱚᱠᱛᱚ ᱠᱷᱚ ᱜᱮᱱᱟᱜᱼᱼ ᱯᱷᱩᱴᱵᱚᱞ ᱠᱷᱮᱞ ᱫᱚ ᱵᱷᱟᱜᱤ ᱦᱩᱭ ᱟᱠᱟᱱᱟ ᱦᱮᱸ ᱵᱟᱝᱠᱷᱟᱱ ᱫᱚ ᱯᱟᱹᱦᱤᱞᱼᱼ ᱟᱹᱰᱤ ᱡᱟᱹᱥᱛᱤ ᱠᱷᱮᱞ ᱦᱩᱭᱩᱜ ᱛᱟᱦᱮᱱᱟ ᱥᱮ ᱟᱹᱰᱤ ᱟᱭᱢᱟᱼ ᱟᱭᱢᱟ ᱡᱟᱭᱜᱟ ᱜᱮ ᱱᱟᱦᱟᱜ ᱠᱷᱮᱞᱳᱜ ᱪᱟᱞᱟᱣ ᱦᱩᱭ ᱞᱮᱱᱟ ᱾
ᱦᱸᱻ
ᱛᱟᱯᱚᱨᱮ ᱟᱯᱮᱥᱮᱫ ᱛᱟᱦᱚᱞᱮ ᱪᱟᱥ ᱵᱟᱥ ᱠᱚᱼᱼ
ᱦᱮᱸ ᱜᱚᱝᱠᱮ ᱪᱟᱥᱵᱟᱥ ᱫᱚ ᱢᱮᱱ ᱞᱮᱠᱷᱟᱱ ᱫᱚᱼᱼ ᱟᱞᱮ ᱥᱮᱱ ᱫᱚ ᱱᱟᱦᱟᱜ ᱫᱟᱜ ᱡᱟᱹᱲᱤ ᱮᱠᱟᱞ ᱜᱮ ᱱᱟᱦᱟᱜ ᱩᱱᱟᱹᱜ ᱮᱠᱴᱟ ᱵᱟᱹᱱᱩᱜ ᱛᱮ ᱱᱟᱦᱱᱟᱜ ᱪᱟᱥᱵᱟᱥ ᱫᱚ ᱟᱹᱣᱨᱤᱞᱮ ᱮᱛᱚᱦᱚᱵᱟ᱾ ᱥᱮ ᱢᱤᱫ ᱵᱟᱨ ᱫᱚ ᱱᱟᱦᱟᱜ ᱞᱮ ᱮᱛᱚᱦᱚᱵ ᱜᱚᱫᱮᱫ ᱜᱮᱭᱟ ᱢᱮᱥᱤᱱ ᱫᱟᱜ ᱠᱚᱛᱮ᱾
ᱦᱮᱸ ᱢᱮᱱᱫᱚ ᱜᱟᱹᱰᱭᱟᱹ ᱥᱮ ᱜᱟᱰᱟ ᱱᱟᱞᱟ ᱥᱩᱨ ᱠᱚᱨᱮ ᱫᱚ ᱱᱟᱜ ᱢᱮᱥᱤᱱ ᱫᱟᱜ ᱠᱚᱛᱮ ᱪᱟᱥᱵᱟᱥ ᱢᱟᱲᱟᱝ ᱦᱩᱭᱩᱜᱼᱼ ᱠᱟᱱ ᱜᱮᱭᱟ ᱠᱚᱥᱴᱚ ᱢᱚᱥᱴᱚ ᱠᱟᱛᱮᱫ ᱠᱟᱨᱚᱱ ᱟᱵᱚ ᱢᱟ ᱪᱟᱥ ᱢᱟ ᱞᱟᱜᱟᱣ ᱵᱚᱱ ᱜᱮᱭᱟ ᱠᱟᱨᱚᱱ ᱟᱵᱚᱣᱟᱜ ᱚᱱᱟ ᱢᱤᱫ ᱵᱤᱛᱟᱹ ᱞᱟᱡ ᱫᱚ ᱱᱤᱦᱟᱹᱛᱤ ᱯᱮᱨᱮᱡ ᱢᱟᱨ ᱛᱟᱸᱦᱮᱸᱫᱼᱼ ᱛᱟᱦᱮᱸ ᱞᱮᱱᱠᱷᱟᱱ ᱟᱹᱰᱤᱜᱮ ᱱᱟᱯᱟᱭ ᱠᱚᱜᱼᱟ᱾ ᱟᱨ ᱢᱮᱱᱫᱚ ᱚᱱᱟ ᱚᱱᱟ ᱵᱮᱜᱚᱨ ᱱᱟᱦᱟᱜ ᱟᱵᱚᱣᱟᱜ ᱡᱤᱣᱤ ᱠᱚ ᱱᱟᱯᱟᱭ ᱵᱟᱝ ᱛᱟᱦᱮᱱ ᱛᱟᱵᱚᱱᱟ᱾
ᱦᱩᱸ ᱛᱚ ᱛᱟᱦᱞᱮ ᱢᱟᱱᱮ ᱢᱤᱫ ᱢᱟᱱᱮ ᱱᱤᱭᱟᱹ ᱵᱚᱨᱥᱟ ᱨᱮᱜᱮ ᱯᱮ ᱪᱟᱥ ᱜᱮᱭᱟ ᱥᱮ? ᱢᱟᱱᱮ ᱫᱷᱚᱨᱚᱱ ᱨᱮᱦᱚᱸ ᱯᱮ ᱪᱟᱥ ᱜᱮᱭᱟ᱾
ᱦᱳᱭ ᱜᱚᱢᱠᱮ ᱟᱞᱮ ᱫᱚ ᱱᱟᱦᱟᱜ ᱚᱱᱠᱟ ᱫᱚ ᱢᱤᱫ ᱫᱷᱟᱣ ᱜᱮᱞᱮ ᱪᱟᱥᱟᱼᱟ ᱢᱮᱱᱫᱚ ᱱᱚᱣᱟ ᱥᱮᱨᱢᱟ ᱡᱟᱹᱲᱤ
ᱥᱮᱨᱢᱟ ᱡᱟᱹᱲᱤ ᱛᱮ ᱾
ᱦᱳᱭ ᱜᱚᱝᱠᱮ ᱛᱟᱦᱚᱞᱮ ᱟᱯᱮ ᱫᱚ ᱚᱠᱟ ᱞᱮᱠᱟᱯᱮ ᱪᱟᱥᱚᱜᱼᱟ ᱢᱮᱱᱫᱚ ᱵᱟᱨ ᱩᱰᱟᱹᱝ ᱥᱮ ᱢᱤᱫ ᱩᱰᱟᱹᱝ ᱜᱮ?
ᱟᱨ ᱢᱤᱫ ᱩᱰᱟᱹᱝ ᱜᱮ ᱟᱞᱮ ᱦᱚᱸ ᱱᱤᱭᱟᱹ ᱵᱚᱨᱥᱟ ᱨᱮᱜᱮ ᱫᱟᱜ ᱡᱟ ᱦᱩᱭᱱᱟ ᱥᱮᱨᱢᱟ ᱡᱟᱹᱲᱤ ᱫᱟᱜ ᱛᱮᱜᱮ᱾
ᱟᱪᱪᱷᱟ ᱟᱪᱪᱷᱟ᱾
ᱦᱩᱸ ᱦᱩᱸ᱾
ᱦᱮᱸ ᱜᱚᱝᱠᱮ ᱟᱨ ᱱᱚᱜᱚᱭ ᱛᱚ
ᱟ ᱛᱟᱯᱚᱨᱮ ᱵᱟᱝ ᱢᱟᱱᱮ ᱪᱟᱥ ᱜᱮᱭᱟ ᱠᱚ ᱢᱟᱱᱮ ᱡᱟᱦᱟᱸᱭ ᱠᱚᱣᱟᱜ ᱢᱤᱱᱤ ᱠᱚ ᱢᱮᱱᱟᱜᱼᱟ ᱥᱟᱵᱽ ᱢᱟᱨᱥᱟᱞ ᱠᱚ ᱢᱮᱱᱟᱜᱼᱟ ᱾ ᱩᱱᱠᱩ ᱟᱨᱠᱤ ᱢᱤᱫᱴᱮᱱ ᱢᱟᱱᱮ ᱡᱟᱦᱟᱸᱭ ᱠᱚᱣᱟᱜ ᱢᱮᱱᱟᱜᱼᱟ ᱟᱨᱠᱤ ᱚᱱᱠᱟ ᱩᱱᱠᱩ ᱫᱚᱠᱚ ᱪᱟᱥ ᱵᱟᱲᱟᱭ ᱜᱮᱭᱟ ᱦᱳᱲᱳ ᱠᱚ ᱟᱨᱠᱤ ᱟᱨ ᱡᱟᱦᱟᱸᱭ ᱠᱚᱣᱟᱜ ᱵᱟᱹᱱᱩᱜᱼᱟ ᱩᱱᱠᱩ ᱫᱚᱼᱼ ᱵᱟᱝ ᱥᱚᱵᱡᱤ-ᱴᱚᱵᱡᱤ ᱠᱚ ᱪᱟᱥᱟ ᱟᱨᱠᱤ,
ᱦᱳᱭ ᱜᱚᱝᱠᱮ ᱚᱱᱠᱟ ᱫᱚ ᱱᱟᱜ ᱥᱚᱵᱽᱡᱤ ᱠᱚᱫᱚ ᱦᱟᱸᱜ ᱟᱞᱮ ᱫᱤᱥᱚᱢ ᱫᱚ ᱟᱹᱰᱤ ᱟᱭᱢᱟ ᱜᱮᱞᱮ ᱪᱟᱥᱟ᱾ ᱦᱩᱸ ᱢᱮᱱᱫᱚ ᱟᱞᱮ ᱥᱟᱢᱱᱮ ᱨᱮᱜᱮ ᱦᱟᱸᱜ ᱴᱟᱴᱟ ᱵᱟᱡᱟᱨ ᱢᱮᱱᱟᱜ ᱛᱟᱞᱮᱭᱟ ᱟᱫᱚ ᱚᱱᱛᱮᱜᱮ ᱱᱟᱦᱟᱜ ᱞᱮ ᱤᱫᱤᱭᱟ᱾
ᱦᱮᱸ ᱦᱮᱸ
ᱚᱱᱟ ᱫᱚ ᱛᱟᱦᱚᱞᱮ ᱱᱩᱠᱩ ᱤᱭᱟᱹ ᱦᱮᱸ
ᱦᱳᱭ ᱞᱟᱹᱭᱵᱮᱱ᱾
ᱛᱟᱦᱚᱞᱮ ᱴᱟᱴᱟ ᱛᱚ ᱴᱟᱴᱟ ᱡᱷᱟᱲᱠᱷᱚᱱᱰ ᱛᱚ ᱥᱳᱨ ᱯᱨᱟᱭ ᱥᱨ-ᱥᱳᱯᱳᱨ ᱜᱮᱭᱟ᱾
ᱦᱳᱭ ᱜᱚᱢᱠᱮ ᱟᱞᱮᱭᱟᱜ ᱚᱲᱟᱜ ᱫᱩᱣᱟᱹᱨ ᱫᱚ ᱱᱟᱦᱟᱜ ᱯᱩᱨᱟᱹ ᱡᱷᱟᱲᱠᱷᱚᱸᱰ ᱡᱟᱯᱟᱜ ᱨᱮ ᱠᱟᱱ ᱛᱟᱞᱮᱭᱟ᱾
ᱛᱟᱦᱚᱞᱮ ᱱᱩᱠᱩ ᱤᱭᱟᱹ ᱤᱭᱟᱹ ᱛᱟᱠᱚ ᱫᱚᱵᱤᱱ ᱪᱤᱱᱦᱟᱹᱣ ᱠᱚᱣᱟ ᱵᱷᱟᱜᱤ ᱴᱷᱤᱠ ᱱᱩᱠᱩ ᱢᱟᱱᱮ ᱠᱤᱝ ᱯᱷᱤᱥᱟᱨ ᱯᱚᱴᱠᱟ ᱡᱷᱟᱲᱠᱷᱚᱸᱰ ᱨᱮᱱ ᱯᱞᱮᱭᱟᱨ ᱡᱟᱦᱟᱸ ᱛᱤᱱᱟᱹᱜ ᱢᱮᱱᱟᱜ ᱠᱚᱣᱟ᱾
ᱦᱳᱭ ᱜᱚᱝᱠᱮ ᱩᱱᱠᱩ ᱫᱚ ᱦᱟᱸᱜ ᱟᱹᱰᱤ ᱟᱹᱰᱤ ᱟᱭᱢᱟ ᱜᱮᱞᱤᱧ ᱪᱤᱱᱦᱟᱹᱣ ᱠᱚᱣᱟ ᱢᱮᱱᱫᱚ ᱩᱱᱠᱩᱼᱼ ᱮᱜᱽᱱᱮᱥ ᱱᱟᱦᱟᱜ ᱠᱷᱮᱞ ᱵᱟᱲᱟ ᱦᱩᱭ ᱟᱠᱟᱱ ᱜᱮᱭᱟ ᱥᱮ ᱩᱱᱠᱩᱣᱟᱜ ᱴᱤᱢ ᱛᱮ ᱢᱤᱫ ᱵᱟᱨ ᱫᱷᱟᱣ ᱪᱟᱞᱟᱣ ᱵᱟᱲᱟ ᱦᱩᱭ ᱞᱮᱱ ᱜᱮᱭᱟ ᱾
ᱚᱻ ᱦᱮᱸ ᱦᱮᱸ
ᱟᱫᱚ ᱡᱟᱜᱠᱜᱮᱼᱼ ᱟᱨ ᱡᱟᱹᱥᱛᱤ ᱫᱚ ᱵᱟᱝᱟ ᱢᱚᱴᱟᱢᱩᱴᱤ ᱮᱜᱽᱱᱮᱥᱴ ᱨᱮ ᱦᱟᱜ ᱢᱤᱫ ᱫᱷᱟᱣ ᱞᱮ ᱡᱚᱲ ᱞᱮᱱᱟ ᱩᱱ ᱥᱚᱢᱚᱭ ᱯᱞᱮᱱᱴᱤᱠ ᱛᱮ ᱦᱟᱨᱟᱣ ᱦᱩᱭ ᱞᱮᱱᱟ ᱩᱱᱠᱩ ᱦᱮᱸ ᱟᱨ ᱟᱨ ᱢᱤᱫ ᱫᱷᱟᱣ ᱥᱮ ᱵᱟᱨ ᱫᱷᱟᱣ ᱱᱟᱦᱟᱜ ᱩᱱᱠᱩᱣᱟᱜ ᱴᱤᱢ ᱛᱮ ᱠᱷᱮᱞ ᱦᱩᱭ ᱞᱮᱱᱟ᱾ ᱡᱟᱜᱠᱜᱮ ᱥᱟᱱᱟᱢ ᱦᱚᱲ ᱫᱚ ᱵᱟᱠᱚ ᱛᱟᱦᱮᱸ ᱞᱮᱱ ᱨᱮᱦᱚᱸ ᱠᱤᱪᱷᱤᱩ ᱦᱚᱲ ᱛᱟᱦᱮᱸ ᱠᱟᱛᱮᱫ ᱦᱟᱸᱜ᱾ ᱦᱮᱸ ᱚᱱᱠᱟ ᱫᱚ ᱱᱟᱦᱟᱜ ᱥᱟᱫᱷᱩᱼᱼ ᱥᱟᱫᱷᱩ ᱫᱟ ᱥᱟᱞᱟᱜ ᱫᱚ ᱱᱟᱦᱟᱜ ᱮᱠᱟᱞ ᱜᱮ ᱵᱟᱝ ᱠᱷᱮᱞ ᱵᱟᱲᱟ ᱦᱩᱭᱟ ᱠᱟᱱᱟ ᱢᱮᱱᱠᱷᱟᱱ ᱜᱳᱨᱟᱪᱟᱸᱫᱽ ᱨᱚᱧᱡᱤᱛ ᱫᱟ ᱥᱟᱞᱟᱜ ᱫᱚ ᱠᱷᱮᱞ ᱦᱩᱭ ᱟᱠᱟᱱ ᱜᱮᱭᱟ᱾ ᱟᱫᱚ ᱤᱱᱟᱹ ᱯᱚᱨᱮᱼᱼ ᱠᱷᱟᱱ ᱜᱮ ᱟᱞᱮᱭᱟᱜ ᱱᱚᱣᱟ ᱡᱷᱟᱲᱠᱷᱚᱸᱰ ᱥᱮᱱᱼᱼ
ᱜᱮᱵᱤᱱ ᱞᱟᱹᱭ ᱢᱟᱱᱮ ᱥᱟᱫᱷᱩ ᱫᱟ ᱦᱟᱜ ᱠᱟᱛᱷᱟ ᱞᱟᱹᱭ ᱵᱤᱱ ᱛᱟᱨᱯᱚᱨ ᱨᱚᱱᱡᱤᱛ ᱫ ᱢᱟᱱᱮᱼᱼ ᱟᱹᱞᱤᱧ ᱫᱚ ᱠᱤᱱᱛᱩ ᱩᱱᱠᱤᱱ ᱢᱚᱫᱽᱫᱷᱮ ᱨᱮ ᱡᱩᱫᱤ ᱠᱚᱢᱯᱮᱭᱟᱨ ᱵᱤᱱ ᱞᱟᱹᱭᱟ ᱦᱮᱸ ᱥᱮᱼᱼᱼ ᱟᱹᱞᱤᱧ ᱡᱟᱦᱟᱸ ᱢᱟᱱᱮ ᱨᱚᱧᱡᱤᱛ ᱫᱟ ᱡᱟᱦᱟᱸᱭ ᱠᱷᱮᱞᱟ ᱢᱟᱱᱮ ᱩᱱᱤᱭᱟᱜ ᱡᱟᱦᱟᱸ ᱠᱷᱮᱞᱼᱼᱼ ᱢᱟᱱᱮ ᱯᱩᱨᱟᱹ ᱢᱟᱱᱮ ᱡᱟᱦᱟᱸ ᱮᱥᱤᱥᱴᱟᱭ ᱟᱨᱠᱤ ᱠᱷᱮᱞ ᱨᱮ ᱢᱟᱱᱮᱼᱼᱼ ᱚᱱᱟ ᱧᱮᱞᱛᱮ ᱟᱹᱞᱤᱧ ᱟᱹᱰᱤ ᱤᱭᱟᱹᱞᱤᱧ ᱵᱩᱡᱷᱟᱹᱣᱟ ᱠᱤᱱᱛᱩᱼᱼᱼ ᱮᱠᱪᱩᱞᱤ ᱧᱩᱛᱩᱢ ᱫᱚ ᱠᱤᱱᱛᱩ ᱦᱟ. ᱱᱤᱭᱟᱜ ᱦᱟᱱᱤ ᱨᱤᱱ ᱯᱷᱮᱱ ᱯᱷᱳᱞᱳᱭᱤᱝ ᱵᱤᱥᱤ ᱢᱮᱱᱟᱜ ᱠᱚᱛᱟᱭᱟ᱾ ᱠᱤᱱᱛᱩ ᱮᱠᱪᱩᱞᱤ ᱧᱮᱞ ᱞᱮᱠᱷᱟᱱ ᱫᱚ ᱱᱩᱭ ᱡᱟᱦᱟᱸᱭ ᱠᱷᱟᱴᱟᱜᱼᱟ ᱱᱩᱭ ᱡᱟᱦᱟᱸᱭᱼᱼᱼ ᱠᱷᱮᱞᱟ ᱢᱟᱱᱮ ᱟᱞᱟᱫᱟ ᱞᱮᱵᱮᱞ ᱨᱮᱱᱤᱡ ᱯᱞᱮᱭᱟᱨ ᱠᱟᱱᱟᱭ᱾
ᱦᱳᱭ ᱜᱚᱝᱠᱮ ᱱᱩᱭ ᱫᱚ ᱥᱟᱱᱟᱢ ᱦᱚᱲ ᱞᱟᱹᱜᱤᱫ ᱮ ᱠᱷᱮᱹᱞᱟ ᱟᱨ ᱥᱟᱹᱫᱷᱩ ᱫᱟ ᱫᱚᱦᱟᱜ ᱟᱡ ᱮᱠᱞᱟ ᱞᱟᱹᱜᱤᱫ ᱮ ᱠᱷᱮᱹᱞᱟ᱾
ᱦᱟ᱾
ᱦᱳᱭ ᱚᱱᱟ ᱛᱮᱜᱮ ᱱᱟᱦᱟᱜ᱾
ᱠᱟᱨᱚᱱ ᱱᱚᱣᱟ ᱤᱭᱟᱹ ᱠᱷᱮᱞ ᱧᱮᱞ ᱠᱚᱞᱤᱧ ᱪᱟᱞᱟᱣ ᱵᱟᱲᱟᱜ ᱜᱮᱭᱟ ᱛᱚ ᱱᱚᱣᱟᱼᱼᱼ ᱜᱩᱯᱤ ᱵᱚᱞᱚᱯᱩᱨ ᱨᱮ ᱱᱤᱭᱟ ᱢᱟᱱᱮ ᱠᱤᱪᱷᱩ ᱠᱤᱪᱷᱩ ᱢᱟᱱᱮ ᱢᱟᱥᱼᱼᱼ ᱜᱮ ᱞᱟᱹᱭ ᱜᱟᱱᱚᱜ ᱟ ᱢᱚᱱᱮ ᱦᱚᱭ ᱥᱮ ᱵᱚᱪᱷᱚᱨ ᱦᱩᱭᱱᱟ ᱡᱟᱭ ᱦᱩᱠ᱾ ᱜᱩᱯᱤ ᱵᱚᱞᱞᱚᱯᱩᱨ ᱨᱮ ᱚᱱᱟ ᱫᱷᱟᱨᱮ ᱠᱷᱮᱞ ᱦᱩᱭᱱᱟ ᱜᱩᱯᱤ ᱜᱩᱯᱤ ᱵᱚᱞᱞᱚᱯᱩᱨ ᱨᱮᱜᱮ᱾
ᱦᱳᱭ ᱦᱳᱭ ᱦᱳᱭ᱾
ᱦᱳᱭ ᱜᱚᱝᱠᱮ ᱚᱱᱠᱟ ᱫᱚ ᱱᱟᱜ ᱟᱹᱰᱤ ᱢᱚᱴᱟᱢᱩᱴᱤ ᱪᱟᱞᱟᱣ ᱦᱩᱭ ᱞᱮᱱ ᱜᱮᱭᱟ ᱯᱮ ᱯᱩᱱ ᱥᱮᱨᱢᱟ ᱢᱟᱲᱟᱝ ᱛᱮ ᱟᱨ ᱚᱱᱠᱟ ᱱᱟᱦᱟᱜᱼᱼᱼ ᱟᱞᱮ ᱡᱷᱟᱨᱠᱷᱟᱸᱰ ᱫᱤᱥᱚᱢ ᱫᱚ ᱟᱞᱮ ᱫᱚ ᱦᱟᱸᱜ ᱵᱮᱝᱜᱚᱞ ᱠᱟᱱ ᱜᱮᱭᱟᱞᱮ ᱛᱚᱵᱮ ᱡᱷᱟᱨᱠᱷᱚᱸᱰ ᱫᱤᱥᱚᱢ ᱠᱷᱚᱱᱟᱜ ᱚᱱᱠᱟ ᱜᱮᱼᱼᱼ ᱞᱤᱠ ᱠᱷᱮᱞ ᱦᱩᱭᱩᱜ ᱟ ᱛᱚ ᱱᱤᱭᱟᱹ ᱥᱤᱡᱮᱱ ᱫᱚ ᱛᱟᱦᱚᱞᱮ ᱚᱱᱟ ᱞᱤᱠ ᱠᱷᱮᱞ ᱨᱮᱱᱟᱜᱼᱼᱼ ᱦᱚᱦᱚᱟᱜ ᱞᱤᱧ ᱛᱟᱦᱮᱸᱫ ᱜᱮᱭᱟ ᱠᱚ ᱟᱫᱚ ᱦᱚᱦᱚ ᱠᱟᱛᱮᱫ ᱱᱟᱦᱜ ᱪᱟᱞᱟᱣ ᱞᱮᱱ ᱜᱮᱭᱟᱞᱤᱧ ᱵᱟᱱᱟᱨ ᱵᱟᱨᱭᱟ ᱴᱩᱨᱱᱟᱢᱮᱱᱴ ᱠᱷᱮᱞ ᱚᱠᱛᱚ ᱱᱟᱦᱟᱜ᱾
ᱦᱩᱸ ᱦᱩᱸ᱾
ᱢᱮᱱᱫᱚ ᱯᱷᱟᱥ ᱴᱩᱨᱱᱟᱢᱮᱱᱴ ᱫᱚᱦᱟᱸᱜ ᱱᱟᱯᱟᱭ ᱜᱮ ᱠᱷᱮᱞ ᱵᱟᱲᱟ ᱦᱩᱭᱱᱟ ᱫᱚᱥᱟᱨ ᱴᱩᱨᱱᱟᱢᱮᱱᱴ ᱡᱷᱮᱞ ᱚᱠᱛᱚ ᱱᱟᱦᱟᱜ ᱟ. ᱞᱤᱧᱟᱜ ᱚᱱᱠᱟᱱᱟᱜ ᱢᱤᱫᱤᱡᱼᱼᱼ ᱤᱥᱠᱨᱮᱪ ᱦᱩᱭᱱᱟ ᱛᱟᱦᱞᱮ ᱩᱱ ᱚᱠᱛᱚ ᱠᱷᱚᱱ ᱦᱟᱸᱜ ᱠᱷᱮᱞ ᱩᱛᱟᱹᱨ ᱫᱚ ᱦᱜ ᱵᱷᱟᱹᱜᱤᱼᱼᱼ ᱦᱩᱭ ᱟᱠᱟᱱᱟ ᱢᱮᱱᱠᱷᱟᱱ ᱚᱱᱠᱟ ᱫᱚ ᱦᱟᱜ ᱢᱟᱴᱷ ᱠᱚᱨᱮ ᱫᱚᱼᱼᱼ
ᱯᱩᱨᱟᱹ ᱨᱮᱥᱴ ᱨᱮ ᱢᱮᱱᱟᱜ ᱵᱤᱱᱟ᱾ ᱞᱟᱹᱭᱫᱟᱞᱤᱧ ᱯᱩᱨᱟᱹ ᱨᱮᱴ ᱨᱮ ᱢᱮᱱᱟᱜ ᱵᱤᱱᱟ ᱱᱤᱛᱚᱜ ᱫᱚ ᱛᱟᱦᱚᱞᱮ?
ᱦᱳᱭ ᱜᱚᱝᱠᱮ ᱢᱮᱱ ᱫᱚ ᱱᱟᱦᱟᱜᱼᱼᱼ
ᱛᱤᱱᱟᱹᱜ ᱛᱤᱱᱟᱹᱜ ᱢᱟᱥ ᱞᱟᱹᱭ ᱟᱠᱟᱫ ᱵᱤᱱᱟ ᱠᱚ ᱛᱤᱱᱟᱹᱜ ᱢᱟᱥ ᱨᱮᱥᱴ ᱨᱮ ᱥᱮ ᱪᱮᱫ?
ᱵᱟᱝ ᱜᱚᱝᱠᱮ ᱚᱱᱠᱟ ᱫᱚ ᱱᱟᱦᱟᱜᱼᱼᱼ ᱦᱳᱭ ᱛᱚ ᱠᱟᱛᱷᱟ ᱨᱮᱫᱚ ᱱᱟᱦᱟᱜ ᱴᱤᱢ ᱢᱮᱱᱮᱡᱟᱨ ᱠᱚᱫᱚ ᱠᱚ ᱞᱟᱹᱭᱮᱫ ᱜᱮᱭᱟ ᱡᱮ ᱱᱚᱣᱟ ᱫᱚ ᱵᱮᱥ ᱠᱟᱛᱮᱫ ᱱᱟᱦᱟᱜᱼᱼᱼ ᱠᱷᱮᱞᱚᱰ ᱜᱟᱱᱚᱜᱼᱟ ᱢᱮᱱᱠᱷᱟᱱ ᱜᱚᱝᱠᱮ ᱟᱹᱞᱤᱧᱟᱜ ᱫᱚ ᱢᱚᱱᱮ ᱜᱮ ᱵᱟᱝ ᱠᱩᱲᱟᱹᱜ ᱠᱟᱱᱟ ᱚᱱᱛᱮ ᱫᱚ᱾
ᱢᱟᱱᱮ ᱢᱤᱫᱴᱟᱝ ᱢᱚᱱ ᱢᱚᱫᱫᱷᱮ ᱛᱮ ᱢᱤᱫᱴᱟ. ᱝ ᱵᱚᱛᱚᱨ ᱦᱮᱡ ᱟᱠᱟᱱᱟ ᱟᱨᱠᱤ᱾
ᱦᱳᱭ ᱜᱚᱝᱠᱮ ᱟᱨ ᱱᱤᱦᱟᱹᱛᱤᱼᱼᱼ ᱟᱵᱚ ᱥᱟᱱᱛᱟᱲ ᱢᱟᱹᱱᱢᱤ ᱫᱚ ᱱᱟᱦᱟᱜ ᱠᱷᱮᱞ ᱫᱤᱭᱮ ᱢᱮᱱ ᱞᱮᱠᱷᱟᱱ ᱫᱚ ᱠᱷᱮᱞ ᱫᱚ ᱱᱟᱦᱟᱜ ᱟᱵᱚᱣᱟᱜ ᱞᱟᱭᱤᱯᱷ ᱫᱚ ᱵᱟᱝ ᱠᱟᱱᱟ᱾ ᱦᱚᱸ ᱟᱨ ᱟᱹᱞᱤᱧᱼᱼᱼ ᱠᱷᱮᱞ ᱠᱟᱛᱮᱫ ᱞᱤᱧ ᱧᱮᱞ ᱠᱮᱫᱜᱼᱟ ᱟᱭᱢᱟ ᱟᱭᱢᱟ ᱜᱮ ᱯᱚᱭᱥᱟ ᱯᱚᱭᱥᱟ ᱴᱟᱠᱟ ᱦᱚᱸ ᱠᱟᱢᱟᱣ ᱵᱟᱲᱟ ᱦᱩᱭᱮᱱ ᱜᱮᱭᱟ ᱢᱮᱱᱠᱷᱟᱱ ᱚᱱᱟ ᱯᱚᱭᱥᱟ ᱠᱚᱫᱚ ᱱᱟᱦᱟᱜᱼᱼᱼ ᱵᱮᱠᱟᱨ ᱜᱮᱭᱟ ᱟᱨ ᱪᱮᱫ᱾
ᱦᱮᱸ᱾
ᱟᱨ ᱜᱚᱝᱠᱮ ᱡᱟᱜᱮ ᱟᱹᱰᱤ ᱟᱭᱢᱟ ᱜᱮᱞᱟᱝ ᱨᱚᱯᱚᱲᱮᱱᱟ ᱟᱞᱟᱝᱟᱜ ᱴᱟ. ᱭᱤᱢ ᱦᱚᱸ ᱯᱨᱟᱭ ᱱᱟᱦᱜ ᱪᱟᱵᱟ ᱦᱮᱡ ᱮᱱᱟ ᱟᱹᱰᱤ ᱟ. ᱰᱤ ᱱᱟᱯᱟᱭ ᱞᱤᱧ ᱵᱩᱡᱷᱟᱹ ᱠᱮᱫᱼᱼᱼ ᱟᱵᱤᱱ ᱥᱟᱶ ᱜᱚᱞᱯᱷᱚ ᱠᱟᱛᱮᱫ ᱥᱮ ᱟᱹᱰᱤ ᱟᱭᱢᱟ ᱥᱟᱨᱦᱟᱣ ᱞᱤᱧ ᱮᱢᱟᱵᱤᱱᱟ᱾
ᱛᱟᱦᱞᱮ ᱠᱷᱮᱞ ᱧᱮᱞ ᱠᱚᱵᱤᱱ ᱥᱮᱱ ᱵᱟᱲᱟᱜ ᱠᱟᱱᱟ ᱥᱮ ᱵᱟᱝ ᱱᱚᱜᱼᱚᱭ ᱛᱚ ᱠᱪᱷᱩ ᱫᱤᱱ ᱞᱟᱦᱟ ᱱᱚᱜᱼᱚᱭᱼᱼᱼ ᱞᱟᱞᱜᱚᱲ ᱚᱱᱛᱮ ᱢᱤᱫᱴᱮᱱ ᱠᱷᱮᱞ ᱦᱩᱭᱩᱜ ᱠᱟᱱᱟ ᱥᱟᱛ ᱞᱟᱠᱷ ᱛᱤᱱᱟᱹᱜ ᱦᱟᱡᱟᱨ ᱱᱚᱼᱼᱼ ᱴᱟᱠᱟ ᱨᱮᱱᱟᱜ ᱢᱤᱫᱴᱟᱝ ᱠᱷᱮᱞ ᱠᱚ ᱠᱷᱩᱞᱟᱹᱣ ᱟᱠᱟᱜᱼᱟ᱾
ᱦᱳᱭ ᱜᱚᱝᱠᱮ᱾
ᱡᱷᱚᱛᱚ ᱰᱤᱥᱤ ᱪᱟᱱᱰᱤᱞ-ᱵᱟᱱᱰᱤᱞ ᱡᱚᱛᱚ ᱢᱮᱱᱟᱜ ᱠᱚᱣᱟ ᱛᱚ ᱢᱚᱱᱮ ᱦᱚᱭ!
ᱦᱳᱭ, ᱟᱣᱚ ᱜᱚᱝᱠᱮ ᱱᱤ